ᱦᱩᱸ ᱜᱚᱝᱠᱮ
ᱦᱳᱭ ᱡᱚᱦᱟᱨ ᱡᱚᱦᱟᱨ ᱜᱚᱝᱠᱮ
ᱦᱮᱸ ᱡᱚᱸᱦᱟᱨ ᱡᱚᱸᱦᱟᱨ ᱥᱟᱹᱜᱩᱱ ᱡᱚᱸᱦᱟᱨ ᱥᱮᱛᱟᱜ ᱡᱚᱸᱦᱟᱨ
ᱦᱳᱭ ᱟ ᱪᱮᱫ ᱞᱮᱠᱟ ᱦᱮᱱᱟᱜ ᱵᱤᱱᱟ
ᱦᱮᱸ ᱱᱟᱯᱟᱭ ᱜᱮᱭᱟ ᱞᱮ ᱟᱵᱮᱱ ᱠᱚᱜᱮ
ᱟᱹᱞᱤᱧ ᱦᱚᱸ ᱱᱚᱜᱼᱚᱭ ᱱᱟᱯᱟᱭ ᱜᱮ ᱦᱮᱱᱟᱜ ᱞᱤᱧᱟᱹ ᱱᱤᱛᱚᱜ ᱟᱯᱟᱛᱚᱛᱚ ᱢᱚᱴᱟ ᱢᱩᱴᱤ
ᱟᱪᱪᱷᱟ
ᱛᱟᱨᱯᱚᱨ ᱪᱮᱫ ᱞᱮᱠᱟ ᱫᱟᱜ ᱡᱟᱹᱲᱤ ᱠᱚ
ᱦᱮᱸ ᱫᱟᱜ ᱡᱟᱹᱲᱤ ᱠᱚ ᱜᱚᱝᱠᱮ ᱢᱚᱴᱟᱢᱩᱴᱤ ᱫᱚᱢᱮ ᱮᱠᱴᱟ ᱡᱟᱹᱥᱛᱤ ᱦᱚᱸ ᱵᱟᱝ ᱫᱚᱢᱮ ᱮᱠᱴᱟ ᱠᱚᱢ ᱦᱚᱸ ᱵᱟᱝ ᱛᱚᱵᱮ ᱚᱱᱟ ᱚᱨ ᱼᱼ ᱮᱻ ᱮᱨ ᱮᱯᱮᱨ ᱠᱚᱫᱚ ᱢᱚᱴᱟ ᱢᱩᱴᱤ ᱚᱱᱟ ᱞᱟᱹᱜᱤᱫ ᱫᱚ ᱴᱷᱤᱠ ᱜᱮᱭᱟ ᱚ ᱟᱯᱮ ᱚᱱᱛᱮ?
ᱟᱞᱮ ᱱᱚᱛᱮ ᱦᱚᱸ ᱦᱚᱞᱟ ᱢᱟᱸᱫᱮᱨ ᱢᱚᱴᱟᱢᱩᱴᱤ ᱫᱟᱜ ᱵᱟᱲᱟ ᱠᱮᱫ ᱜᱮᱭᱟ ᱦᱟᱞᱠᱟ ᱯᱷᱩᱞᱠᱟᱹ ᱫᱚ ᱾ ᱚᱱᱠᱟ ᱫᱚᱻ ᱼᱼ ᱡᱟᱦᱟᱸ ᱵᱟᱹᱭᱦᱟᱹᱲ ᱵᱚᱱ ᱢᱮᱛᱟᱜ ᱠᱟᱱ ᱫᱚ ᱚᱱᱟ ᱠᱚ ᱞᱟᱹᱜᱤᱫ ᱛᱮᱫᱚ ᱛᱚᱞᱟ ᱫᱚ ᱦᱩᱭ ᱵᱟᱲᱟ ᱟᱠᱟᱱ ᱜᱮᱭᱟ ᱾ ᱛᱟᱨᱯᱚᱨ ᱵᱟᱹᱫ ᱠᱚ ᱞᱟᱹᱜᱤᱫ ᱛᱚᱞᱟ ᱠᱚ ᱢᱟᱱᱮ ᱼᱼ ᱵᱮᱱᱟᱣ ᱞᱟ. ᱜᱤᱫ ᱚᱱᱟ ᱥᱤ ᱠᱚ ᱦᱩᱭᱩᱜ ᱠᱟᱱᱟ ᱾
ᱚᱻ
ᱦᱩᱸ ᱟᱫᱚ ᱫᱟᱜ ᱠᱚ ᱢᱚᱴᱟᱼᱼ
ᱢᱟᱲᱟᱝ ᱧᱚᱜ ᱜᱮᱯᱮ ᱛᱚᱞᱟ ᱠᱟᱫᱟ ᱛᱟᱦᱚᱞᱮ?
ᱦᱚᱭ ᱟᱞᱮᱫᱚ ᱮᱠᱪᱩᱭᱮᱞᱤ ᱵᱩᱨᱩ ᱫᱤᱥᱚᱢ ᱦᱚᱲ ᱛᱚ ᱾ ᱢᱟᱲᱟᱝ ᱧᱚᱜ ᱨᱮᱜᱮ ᱛᱚᱞᱟ ᱠᱚᱫᱚ ᱞᱟᱜᱟᱣ ᱟᱞᱮᱭᱟ ᱾
ᱚ ᱚᱠᱟ ᱨᱮ ᱯᱟᱲᱟᱜ ᱠᱟᱱᱟ ᱟᱯᱮ ᱫᱚ?
ᱟᱞᱮ ᱱᱚᱣᱟ ᱫᱚ ᱦᱩᱭᱩᱜ ᱠᱟᱱᱟ ᱥᱟᱞᱤᱰᱤᱱᱟ ᱠᱩᱪᱭᱟᱹ ᱾ ᱵᱟᱸᱫ ᱵᱟᱸᱫᱣᱟᱱ ᱵᱟᱸᱫᱣᱟᱱ ᱛᱷᱟᱱᱟ? ᱵᱟᱝᱜᱮ ᱱᱚᱣᱟ ᱤᱭᱟᱹ ᱯᱩᱨᱩᱞᱤᱭᱟᱹ ᱯᱟᱲᱟᱜ-ᱟ ᱦᱚᱭ ᱾
ᱟᱪᱪᱷᱟ ᱪᱷᱟ ᱴᱷᱤᱠ ᱜᱤᱭᱟ ᱾ ᱴᱷᱤᱠ ᱜᱮᱭᱟ ᱮ ᱟᱹᱞᱤᱧ ᱦᱚᱸ ᱵᱮᱝᱜᱚᱞ ᱨᱮᱱ ᱜᱮ ᱵᱟᱸᱠᱩᱲᱟ ᱨᱮᱱ ᱠᱟᱱᱟᱭ ᱡᱟᱠ ᱱᱟᱯᱟᱭ ᱜᱮ ᱢᱟ ᱞᱟᱹᱭ ᱵᱮᱱ ᱾
ᱦᱚᱭ ᱫᱟᱞᱮ ᱫᱚ ᱟᱞᱮ ᱫᱤᱥᱚᱢ ᱫᱚ ᱢᱟᱱᱮ ᱯᱩᱨᱟᱹ ᱵᱤᱨ ᱵᱩᱨᱩ ᱛᱮᱞᱮ ᱜᱷᱮᱨᱟᱣ ᱠᱟᱱᱟ ᱛᱚ ᱾
ᱟᱪᱪᱷᱟ ᱪᱷᱟ
ᱟᱨ ᱪᱮᱫ ᱞᱤᱧ ᱞᱟᱹᱭᱟ ᱢᱟᱱᱮ ᱼᱼ ᱦᱮᱸ ᱚᱱᱠᱟ ᱫᱟᱜ ᱠᱚᱫᱚ ᱵᱩᱦᱤ ᱜᱚᱫᱚᱜ ᱜᱮᱭᱟ ᱱᱟᱥᱮᱱᱟᱜ ᱫᱟᱜ ᱦᱩᱭ ᱞᱮᱱᱠᱷᱟᱱ ᱾ ᱟᱫᱚ ᱚᱱᱟ ᱪᱤᱠ ᱦᱳᱭ ᱦᱚ ᱚᱱᱟ ᱪᱤᱠᱟ ᱢᱟᱲᱟᱝ ᱨᱮ ᱛᱚᱞᱟ ᱠᱚᱫᱚ ᱼᱼ
ᱦᱮᱸ ᱛᱚᱞᱟ ᱡᱩᱫᱤ ᱥᱟᱹᱛ ᱛᱟᱦᱮᱱᱟ ᱼᱼ ᱛᱟᱦᱮᱱ ᱛᱟᱢ ᱛᱟᱵᱮᱱᱟ ᱡᱚᱠᱷᱚᱱ ᱜᱮ ᱫᱟᱜ ᱡᱟᱹᱲᱤ ᱠᱮᱫᱟᱭ ᱦᱚᱭᱛᱚ ᱼᱼ ᱪᱟᱲᱬᱮ ᱢᱟᱲᱬᱮ ᱵᱮᱱ ᱨᱚᱦᱚᱭ ᱜᱚᱫ ᱠᱮᱫᱟ ᱦᱮᱸ ᱵᱟᱝ ᱟᱪᱪᱷᱟ ᱟᱪᱪᱷᱟ ᱛᱟᱦᱚᱞᱮ ᱛᱚᱞᱟ ᱛᱚ ᱥᱟᱹᱛ ᱞᱟᱜᱟᱜ ᱜᱮᱭᱟ ᱾
ᱦᱳᱭ
ᱟᱫᱚ ᱟᱞᱮ ᱥᱮᱫ ᱢᱟ ᱚᱱᱠᱟ ᱫᱚ ᱼᱼ ᱱᱚᱛᱮ ᱫᱚ ᱚᱱᱠᱟ ᱵᱩᱨᱩ ᱫᱚ ᱵᱟᱝ ᱠᱟᱱᱟ ᱢᱚᱴᱟ ᱢᱩᱴᱤ ᱥᱚᱢᱚᱛᱚᱞ ᱡᱩᱢᱤ ᱦᱟᱥᱟ ᱠᱟᱱ ᱜᱮᱭᱟ ᱾ ᱡᱟᱭᱜᱟ ᱠᱟᱱ ᱜᱮᱭᱟ ᱼᱼ ᱚ ᱥᱮᱨᱢᱟ ᱡᱟᱹᱲᱤ ᱫᱚ ᱵᱷᱚᱨᱥᱟ ᱜᱮ ᱠᱟᱱᱟ ᱚᱱᱟ ᱥᱟᱶᱛᱮ ᱦᱚᱸ ᱠᱮᱱᱮᱞ ᱫᱟᱜ ᱠᱚᱦᱚᱸ ᱧᱟᱢᱚᱜ ᱜᱮᱭᱟ ᱧᱟᱢ ᱫᱚ ᱵᱟᱝ ᱫᱚ ᱵᱟᱝ ᱾ ᱟᱫᱚ ᱚᱱᱟ ᱠᱷᱟᱹᱛᱤᱨ ᱜᱮ ᱩᱱᱟᱹᱜ ᱫᱚ ᱪᱟᱥ ᱨᱮᱫᱚ ᱼᱼ ᱚᱱᱟ ᱦᱮᱸᱜ-ᱮ ᱟᱨᱟᱢᱵᱚ ᱦᱩᱭᱩᱜ ᱠᱟᱱᱟ ᱛᱚ ᱦᱮᱸᱼᱼ
ᱟᱪᱪᱷᱟ ᱟᱪᱪᱷᱟ
ᱛᱚᱞᱟ ᱠᱚᱦᱚᱸ ᱦᱮᱸᱜ-ᱮ ᱢᱤᱫ-ᱵᱟᱨ ᱠᱚ ᱼᱼ ᱠᱤᱪᱷᱩ ᱫᱚᱠᱚ ᱜᱤᱲᱤᱭᱮᱫᱟ ᱠᱤᱪᱷᱩ ᱫᱚ ᱜᱤᱲᱤ ᱞᱟᱦᱟ ᱠᱟᱫᱟ ᱱᱚᱝᱠᱟ ᱟᱨᱠᱤ ᱼᱼ
ᱟᱻᱪᱪᱷᱟ ᱱᱚᱛᱮ ᱦᱚᱸ ᱢᱟᱱᱮ ᱯᱨᱟᱭ ᱢᱚᱴᱟᱢᱩᱴᱤ ᱚᱱᱮ ᱵᱟᱹᱭᱦᱟᱹᱲ ᱛᱞᱟ ᱫᱚ ᱼᱼ ᱯᱨᱟᱭ ᱢᱟᱱᱮ ᱡᱷᱚᱛᱚ ᱦᱚᱲ ᱞᱮᱠᱟᱜᱮ ᱠᱚᱢᱯᱞᱤᱴ ᱫᱚ ᱦᱩᱭ ᱠᱟᱱᱟ ᱾
ᱚᱻ
ᱮᱠᱪᱩᱭᱞᱤ ᱱᱚᱛᱮ ᱫᱚ ᱢᱟᱱᱮ ᱢᱟᱲᱟᱝ ᱧᱚᱜ ᱨᱮᱜᱮᱞᱮ ᱛᱚᱞᱟᱭ-ᱟ ᱛᱚ ᱾
ᱦᱮᱸᱻ ᱦᱮᱸᱻ ᱦᱮᱸᱻ ᱡᱟᱭᱦᱳᱠ ᱢᱟᱱᱮ ᱼᱼ ᱪᱟᱹᱥᱤᱭᱟᱜ ᱠᱟᱹᱢᱤ ᱜᱮ ᱦᱩᱭᱩᱜ ᱠᱟᱱᱟ ᱪᱟᱥ ᱨᱮᱭᱟᱜ ᱡᱟᱦᱟᱸ ᱠᱚᱨᱢᱚ ᱥᱮ ᱚᱱᱟ ᱠᱟᱹᱢᱤ ᱫᱚ ᱞᱟᱦᱟ ᱠᱟᱜ ᱜᱮ ᱦᱩᱭᱩᱜ-ᱟ ᱾ ᱤᱵᱟᱨᱮ ᱨᱮ ᱥᱮᱨᱢᱟ ᱡᱟᱲᱤ ᱼᱼ ᱪᱟᱸᱫᱚ ᱵᱚᱸᱜᱟᱭ ᱫᱟᱜ ᱟᱵᱚᱱ ᱥᱮ ᱵᱟᱭ ᱫᱟᱜ ᱟᱵᱚᱱ? ᱚᱱᱟ ᱛᱚ ᱟᱨ ᱚᱠᱚᱭ ᱛᱚ ᱵᱟᱵᱚᱱ ᱵᱟᱲᱟᱭᱟ ᱾
ᱴᱷᱤᱠ ᱴᱷᱤᱠ
ᱡᱟ ᱢᱤᱫ ᱵᱟᱨ ᱧᱮᱞᱚᱜᱼᱟ ᱠᱷᱚᱵᱚᱨ ᱛᱮᱜ ᱚᱱᱟ ᱢᱤᱛ ᱵᱟᱨ ᱧᱮᱞᱟᱜᱟ ᱠᱷᱚᱵᱚᱨ ᱛᱟᱞᱟ ᱛᱮᱜᱮ ᱵᱚᱱ ᱵᱩᱡᱽ ᱧᱟᱢ ᱫᱟᱲᱮᱭᱟᱜᱼᱟ ᱛᱟ ᱥᱚᱛᱮᱮᱣ ᱠᱟᱹᱢᱤ ᱫᱚ ᱠᱟᱹᱢᱤ ᱞᱟᱦᱟᱟᱜ ᱦᱩᱭᱩᱜᱼᱟ᱾
ᱦᱳᱭ ᱛᱟᱨᱯᱚᱨ ᱯᱚᱨᱮ ᱦᱳᱭ ᱞᱟᱹᱭᱵᱮᱱ
ᱟᱪᱪᱷᱟ ᱛᱟᱦᱚᱞᱮ ᱦᱩᱲᱩ ᱨᱚᱦᱚᱭ ᱠᱚ ᱦᱩᱭ ᱪᱟᱵᱟ ᱥᱟᱹᱛ ᱵᱟᱲᱟ ᱠᱟᱛᱮᱮᱫ ᱟᱫᱚ ᱱᱚᱝᱠᱟ ᱪᱮᱫ ᱠᱚ ᱠᱟᱹᱢᱤ ᱠᱟᱹᱭ ᱜᱮᱭᱟᱯᱮ ᱚᱱᱛᱮ ᱫᱚ ᱟᱫᱚ ᱠᱤ ᱾
ᱟᱞᱮ ᱱᱚᱛᱮ ᱫᱚ ᱚᱱᱠᱟ ᱫᱚ ᱦᱩᱲᱩ ᱨᱚᱦᱚᱭ ᱥᱟᱹᱛ ᱠᱟᱛᱮᱫ ᱫᱚ ᱱᱚᱣᱟ ᱪᱟᱥ ᱫᱚ ᱪᱟᱥ ᱜᱮᱭᱟ ᱢᱚᱴᱟᱢᱩᱴᱤ ᱩᱱᱫᱚ ᱟᱹᱞᱩ ᱠᱚᱞᱮ ᱪᱟᱥᱟ ᱮᱭ ᱛᱩᱲᱤᱠᱚ ᱚᱱᱟ ᱟᱨᱚ ᱟᱭᱢᱟ ᱜᱟᱱ ᱜᱮ᱾
ᱛᱩᱲᱤ ᱠᱚ ᱛᱤᱞᱢᱤᱧ ᱠᱚ ᱦᱮᱸ ᱵᱟᱝ
ᱦᱳᱭ ᱦᱳᱭ ᱚᱱᱟ ᱟᱹᱞᱩ ᱠᱚᱫᱚ ᱪᱟᱥ ᱫᱚ ᱦᱩᱭᱩᱜ ᱜᱮᱭᱟ᱾
ᱚ ᱥᱚᱵᱽᱡᱤ ᱯᱟᱛᱤ ᱠᱚ ᱮᱢᱱᱤ ᱱᱚᱝᱠᱟ ᱟᱢᱥᱤᱡᱤᱱᱨᱮ ᱟᱨᱠᱤ
ᱥᱚᱵᱽᱡᱤ ᱠᱚᱫᱚ ᱟᱨ ᱱᱚᱜᱼᱚ ᱱᱚᱣᱟ ᱟᱲᱟᱜ ᱥᱟᱠᱟᱢ ᱠᱚᱢᱟ ᱪᱟᱥ ᱢᱮᱱᱟᱜ ᱜᱮᱭᱟ ᱱᱤᱛᱚᱜ ᱚᱱᱟ ᱫᱚ ᱯᱨᱚᱛᱤ ᱢᱟᱱᱮ ᱚᱱᱟ ᱚᱲᱟᱜ ᱡᱚᱢ ᱞᱮᱠᱟ ᱥᱮ ᱚᱱᱟ ᱵᱟᱡᱟᱨ ᱟᱠᱷᱨᱤᱧ ᱞᱮᱠᱟ ᱦᱚᱸ᱾
ᱚ ᱚ ᱟᱪᱪᱷᱟ ᱟᱪᱪᱷᱟ ᱚᱰᱤ ᱜᱮ ᱵᱷᱷᱟᱞᱮ
ᱦᱮᱸ
ᱟᱵᱚ ᱥᱟᱱᱛᱟᱲ ᱢᱟ ᱜᱚᱴᱟ ᱫᱤᱥᱚᱢ ᱜᱮ ᱪᱟᱥᱵᱟᱥ ᱩᱯᱚᱨ ᱜᱮ ᱚᱫᱷᱤᱠᱟᱝᱥᱚ ᱦᱚᱲ ᱵᱚᱱ ᱱᱤᱨᱵᱷᱚᱨ ᱜᱮᱭᱟ᱾ ᱥᱮ ᱚᱱᱟ ᱪᱮᱛᱟᱱ ᱨᱮᱜᱮ ᱞᱟᱡ ᱛᱟᱵᱚᱱ
ᱮᱠᱫᱚᱢ ᱮᱠᱫᱚᱢ
ᱦᱩᱸ ᱦᱩᱸ ᱛᱚ ᱜᱚᱢᱠᱮ ᱦᱮᱸ ᱢᱟ ᱞᱟᱹᱭ ᱵᱮᱱ ᱞᱟᱹᱭ ᱵᱮᱱ
ᱟᱵᱚ ᱫᱚ ᱟᱵᱚ ᱫᱚ ᱪᱟᱥ ᱩᱯᱚᱨ ᱜᱮᱛᱚ ᱱᱤᱨᱵᱷᱚᱨ ᱫᱚ᱾ ᱪᱟᱥ ᱵᱟᱵᱮᱱ ᱪᱟᱥ ᱞᱮ ᱠᱷᱟᱱ ᱫᱚ ᱱᱟᱦᱟᱜ ᱞᱟᱦᱟ ᱥᱮᱫ ᱫᱚ ᱦᱟᱜ ᱵᱟᱵᱮᱱ ᱛᱟᱲᱟᱢ ᱫᱟᱲᱮᱭᱟᱜᱼᱟ ᱱᱚᱝᱠᱟ ᱫᱚ ᱟᱨ ᱪᱮᱫ᱾
ᱟᱪᱪᱷᱟ ᱛᱟᱦᱚᱞᱮ ᱟᱯᱮ ᱫᱚ ᱵᱤᱨ ᱛᱟᱞᱟᱨᱮ ᱢᱮᱱᱟᱜ ᱯᱮᱭᱟ ᱦᱮᱸ ᱵᱟᱝ?
ᱦᱳᱭ
ᱚᱸ ᱛᱟᱦᱚᱞᱮ ᱜᱚᱝᱠᱮ ᱛᱟᱦᱚᱞᱮ ᱵᱤᱨ ᱥᱟᱦᱟᱱ ᱥᱟᱠᱟᱢ ᱫᱚ ᱦᱟᱸᱜ ᱛᱚ ᱚᱵᱷᱟᱵ ᱫᱚ ᱫᱚᱱᱮ ᱮᱠᱴᱟ ᱫᱚ ᱵᱟᱹᱱᱩᱜᱼᱟ᱾
ᱵᱟᱝ ᱜᱮ, ᱵᱟᱝ ᱜᱮ᱾ ᱵᱤᱨ ᱫᱚ ᱢᱟᱱᱮ ᱡᱟᱦᱟᱸ ᱛᱤᱱᱟᱹᱜ ᱵᱤᱨ ᱨᱮᱱᱟᱜ ᱥᱟᱦᱟᱱ, ᱥᱟᱠᱟᱢ ᱥᱮ ᱚᱱᱠᱟᱱᱟᱜ ᱢᱟᱱᱮ ᱚᱲᱟᱜ ᱨᱮᱱᱟᱜ ᱡᱟᱦᱟᱸ ᱤᱭᱟᱹ ᱡᱩᱨᱨᱩᱛ᱾ ᱚᱱᱟ ᱫᱚ ᱦᱮᱸ ᱵᱤᱨ ᱠᱷᱚᱱ ᱜᱮ ᱢᱟᱱᱮ ᱞᱮ ᱛᱩᱞᱟᱹᱣ ᱟᱹᱜᱩᱭᱟ᱾
ᱚᱻᱦᱮᱸ ᱛᱟᱦᱚᱞᱮ ᱢᱟᱱᱮ ᱢᱟ ᱟᱹᱰᱤ ᱞᱟᱹᱴᱩ᱾ ᱛᱩ ᱥᱟᱹᱦᱤᱡ ᱜᱮ ᱦᱚᱭ ᱛᱚ ᱮᱨᱤᱭᱟ ᱛᱮ ᱢᱮᱱᱟᱜᱼᱟ ᱵᱤᱨ ᱦᱮ ᱵᱟᱝ?
ᱦᱳᱭ ᱞᱟᱹᱴᱩ ᱫᱚ ᱚᱱᱮ ᱯᱩᱨᱟᱹ ᱪᱟᱹᱨᱩ ᱫᱷᱟᱨ ᱛᱮ ᱢᱟᱱᱮ ᱵᱤᱨ ᱜᱮ᱾
ᱟᱸᱪᱼᱪᱷᱟ ᱟᱪᱷᱟ ᱛᱟᱦᱚᱞᱮ ᱚᱱᱟ ᱫᱚ ᱴᱚᱨ ᱢᱟᱱᱮ ᱡᱚᱛᱚ ᱜᱮ ᱯᱷᱚᱨᱮᱥ ᱰᱤᱯᱟᱨᱢᱮᱱ ᱜᱚ ᱧᱮᱞ ᱧᱮᱞ ᱥᱟᱸᱜᱮᱟᱭᱟ ᱥᱮ ᱪᱮᱫ?
ᱦᱳᱭ ᱯᱷᱚᱨᱮᱥ ᱰᱤᱯᱟᱨᱴᱮᱱ ᱦᱚᱸ ᱢᱮᱱᱟᱜ ᱠᱚᱜᱮ ᱟᱨ ᱥᱟᱶᱛᱮ ᱟᱵ ᱟᱛᱳ ᱟᱚᱲᱟᱜ ᱨᱮᱱ ᱦᱚᱸ, ᱟᱞᱮ ᱦᱚᱸ᱾
ᱦᱳᱭ ᱦᱳᱭ ᱦᱳᱭ ᱚᱱᱟ ᱠᱟᱛᱷᱟ ᱜᱮᱞᱤᱧ ᱠᱩᱞᱤ ᱡᱚᱝ ᱠᱟᱱᱟ ᱟᱨᱠᱤ ᱡᱮ ᱯᱷᱚᱨᱮᱥ ᱰᱤᱯᱟᱨᱢᱮᱱ ᱦᱚᱸ ᱡᱚᱠᱷᱚᱱᱮ ᱞᱚᱴᱟ ᱛᱚᱠᱷᱚᱱ ᱫᱚ ᱦᱚᱭᱛᱳ ᱟᱯᱮ ᱵᱟᱲᱟᱭ ᱦᱚᱪᱚ ᱯᱮᱭᱟ ᱥᱮ ᱵᱟᱝ ᱥᱮ ᱟᱵᱚ ᱦᱚᱸ ᱢᱮᱜᱴᱮᱱ ᱡᱟ ᱦᱮᱸ ᱡᱚᱞ ᱡᱚᱝᱜᱚᱞ ᱡᱚᱢᱤᱱ ᱩᱫ ᱮᱱᱟᱜ ᱚᱫᱷᱤᱠᱟᱨ ᱚᱱᱟ ᱨᱮᱱᱟᱜ ᱢᱟᱱᱮᱻ ᱯᱨᱚᱯ ᱠᱚ ᱧᱟᱢ ᱜᱮᱭᱟᱵᱚᱱ ᱥᱮ ᱵᱟᱝ ᱟᱨᱠᱤ?
ᱵᱟ ᱧᱟᱢ ᱜᱮᱭᱟᱵᱚᱱ ᱯᱚᱨᱯᱷᱚ ᱫᱚ ᱮᱠᱪᱩᱭᱞᱤ ᱯᱷᱚᱨᱮᱥᱴ ᱰᱤᱯᱟᱨᱢᱮᱱ ᱟᱨ ᱟᱹᱛᱩᱣᱟᱜ ᱢᱟᱱᱮ ᱢᱤᱴᱤᱡ ᱥᱚᱦᱚᱡᱳᱜᱤ ᱢᱟᱱᱮ ᱡᱩᱢᱤᱫ᱾
ᱥᱚᱦᱚᱡᱩᱜᱤ ᱥᱮ ᱵᱚᱱ ᱠᱚᱢᱤᱴᱤ ᱡᱟᱦᱟᱸ ᱫᱚ ᱛᱟᱦᱮᱱ ᱫᱚ᱾
ᱦᱳᱭ ᱦᱳᱭ ᱚᱱᱠᱟ ᱠᱟᱛᱮ ᱜᱮ ᱠᱟᱹᱢᱤ ᱦᱚᱨᱟ ᱫᱚ ᱱᱮᱭ ᱪᱟᱼᱪᱟᱞᱟᱣ ᱤᱫᱤᱭᱮᱼᱟ᱾
ᱡᱟᱭᱦᱳᱠ ᱚᱱᱟ ᱠᱚ ᱟᱵᱚᱣᱟᱜ ᱥᱚᱢᱯᱚᱫ ᱠᱟᱱᱟ, ᱟᱵᱚᱣᱟᱜ ᱦᱮᱸ᱾ ᱢᱟᱱᱮ ᱥᱟᱢᱟᱱ ᱠᱟᱱᱟ, ᱚᱱᱟ ᱠᱚᱫᱚ ᱟᱵᱚ ᱧᱮᱞ ᱛᱟᱵᱚᱱ ᱯᱮ ᱡᱟᱦᱟᱸ ᱡᱟᱭᱜᱟ ᱴᱚᱴᱷᱟ ᱠᱚᱨᱮ ᱢᱮᱱᱟᱜ ᱛᱟᱵᱚᱱ ᱢᱮᱱᱟᱜ ᱯᱮᱭᱟ ᱟᱯᱮ ᱡᱚᱛᱚ ᱠᱚᱜᱮ ᱦᱮᱸ ᱥᱮ᱾ ᱚ ᱚᱝᱠᱟ ᱜᱮ ᱥᱚᱨᱠᱟᱨ ᱢᱟ ᱥᱚᱨᱠᱟᱨ ᱢᱟ ᱡᱟᱦᱟᱸᱭ ᱥᱚᱨᱠᱟᱨ ᱜᱮ ᱦᱤᱡᱩᱜᱼᱟ ᱩᱱᱤᱜᱮ ᱞᱟᱹᱭᱟᱭ ᱤᱧ ᱠᱚᱨᱯᱚᱨᱚᱴ ᱥᱚᱝᱚᱛᱟ ᱛᱮ ᱱᱚᱣᱟᱧ ᱢᱟᱜ ᱦᱚᱪᱚᱭᱟ ᱦᱟᱝᱠᱟᱭᱤᱧ ᱱᱚᱝᱠᱟᱭᱟᱹᱧ᱾ ᱦᱮᱸᱛᱚ ᱠᱤᱱᱛᱩ ᱟᱵᱚᱣᱟᱜ ᱫᱚ ᱱᱚᱰᱮ ᱫᱚ ᱪᱮᱫᱦᱚᱸ ᱵᱟᱝ ᱦᱩᱭᱩᱜ ᱛᱟᱵᱚᱱᱟ, ᱛᱚ ᱱᱚᱣᱟ ᱡᱤᱱᱤᱥ ᱛᱚ ᱵᱮ ᱡᱩᱫᱤ ᱟᱵᱚᱱ ᱫᱚᱦᱚ ᱫᱟᱲᱮᱜᱼᱟ ᱵᱚᱱ ᱮᱢᱱᱤ ᱛᱮᱜᱮ ᱟᱵᱚ ᱫᱚ ᱯᱨᱚᱠᱨᱤᱛᱤ ᱯᱩᱡᱟᱹ ᱠᱟᱱᱟ ᱦᱚᱲ ᱠᱟᱱᱟ ᱵᱚᱱ᱾ ᱥᱟᱨᱡᱚᱢ ᱵᱩᱴᱟᱹ ᱯᱩᱡᱟᱹ ᱦᱚᱲ ᱠᱟᱱᱟ ᱵᱚᱱ ᱦᱮᱸ ᱥᱮ᱾
ᱦᱚᱭ, ᱦᱚᱭ, ᱦᱚᱭ, ᱦᱩᱸ, ᱦᱩᱸ, ᱱᱚᱶᱟ ᱫᱚ ᱮᱠᱫᱚᱢ ᱡᱚᱛᱷᱟᱛ ᱠᱟᱛᱷᱟ ᱵᱮᱱ ᱞᱟᱹᱭ ᱠᱟᱫᱟ᱾
ᱧᱮᱞ ᱛᱟᱵᱚᱱ ᱯᱮ ᱚᱝᱠᱟ ᱜᱮ ᱥᱚᱨᱠᱟᱨ ᱦᱚᱸ ᱥᱮ ᱟᱨᱦᱚᱸ ᱮᱢᱟᱱ ᱮᱢᱟᱱ ᱠᱚᱨᱯᱚᱨᱮᱴ ᱡᱟᱦᱟᱸᱭ ᱥᱮ ᱚᱝᱠᱟ ᱵᱚᱲᱚ ᱵᱚᱲᱚ ᱫᱟᱞᱟᱞ ᱠᱚ ᱢᱟᱜᱽ ᱠᱚ ᱢᱟᱜᱽ ᱤᱫᱤ ᱜᱮᱭᱟ ᱠᱚ ᱠᱤᱪᱷᱩ ᱡᱟᱭᱜᱟ ᱧᱮᱞ ᱦᱳᱭ ᱠᱟᱱᱟ᱾ ᱥᱮᱸᱜ ᱚᱝᱠᱟ ᱢᱟᱱᱮ ᱮᱛᱚᱢ ᱫᱟᱨᱟᱢ ᱥᱮ ᱟᱴᱚᱠ ᱠᱚᱦᱚᱸ ᱪᱟᱞᱟᱣ ᱵᱟᱲᱟ ᱦᱳᱭ ᱠᱟᱱᱟ᱾ ᱚᱱᱟ ᱠᱷᱟᱹᱛᱤᱨ ᱜᱮ ᱱᱚᱣᱟ ᱠᱟᱛᱷᱟ ᱫᱚ ᱟᱹᱞᱤᱧ ᱟᱵᱮᱱ ᱴᱷᱮᱱ ᱞᱤᱧ ᱩᱪᱷᱟᱹᱱ ᱠᱮᱫᱟ ᱡᱮ ᱟᱯᱮ ᱡᱚᱠᱷᱚᱱ ᱵᱤᱨ ᱛᱟᱞᱟ ᱨᱮ ᱢᱮᱱᱟᱜ ᱯᱮᱭᱟ᱾ ᱟᱪᱪᱷᱟ᱾
ᱵᱤᱨᱼᱵᱩᱨᱩ ᱫᱚ ᱟᱵᱚ ᱵᱚᱱ ᱨᱚᱠᱠᱷᱟ ᱫᱚᱦᱚᱭᱟ ᱟᱨ ᱪᱮᱫ᱾
ᱦᱚᱭ ᱦᱚᱸᱭ ᱦᱚᱸᱭ᱾ ᱟᱸᱪᱪᱷᱟ ᱛᱟᱦᱚᱞᱮ ᱜᱚᱝᱠᱮ ᱟᱨᱦᱚᱸ ᱦᱚᱜᱼᱚᱭ ᱡᱮ ᱦᱩᱞ ᱢᱟᱦᱟ ᱥᱮᱴᱮᱨᱚᱜ ᱠᱟᱱᱟ ᱜᱟᱯᱟ ᱢᱮᱭᱟᱝ ᱜᱮ᱾ ᱛᱚ ᱱᱚᱣᱟ ᱵᱟᱨᱮ ᱛᱮ ᱥᱟᱹᱛ ᱥᱟᱯᱲᱟᱣ ᱥᱮ ᱪᱮᱜ ᱞᱮᱠᱟ ᱢᱟᱱᱟᱣ ᱵᱟᱛᱟᱣ ᱚᱱᱛᱮ ᱫᱚᱯᱮ ᱠᱚᱨᱟᱣ ᱜᱮᱭᱟ᱾
ᱦᱩᱞ ᱢᱟᱦᱟ ᱫᱚ ᱢᱟᱱᱟᱣ ᱜᱮᱭᱟᱞᱮ ᱵᱷᱟᱹᱜᱤ ᱜᱮᱭᱟᱱ᱾ ᱦᱩᱞ ᱢᱟᱦᱟ ᱦᱚᱸ ᱢᱟᱱᱮ ᱟᱹᱰᱤ ᱟᱵᱚ ᱥᱟᱱᱛᱟᱲ ᱦᱚᱲ ᱠᱚ ᱞᱟᱹᱜᱤᱫ ᱛᱮᱫᱚ ᱟᱹᱰᱤ ᱢᱤᱫᱴᱤᱡ ᱜᱚᱨᱚᱵᱟᱱ ᱫᱤᱱ ᱠᱟᱱᱟ ᱛᱚ᱾
ᱦᱩᱸ ᱦᱩᱸ ᱦᱩᱸ᱾
ᱡᱟᱦᱟᱸ ᱦᱩᱞ ᱢᱟᱦᱟ ᱩᱱᱠᱤᱱ ᱥᱤᱫᱩ ᱠᱟᱹᱱᱩ ᱧᱩᱛᱩᱢ ᱛᱮ ᱛᱚᱣᱟ ᱪᱚᱰᱚᱨ ᱚᱱᱟ ᱠᱚᱫᱚ ᱦᱩᱭᱩᱜ ᱜᱮᱭᱟ᱾
ᱢᱟᱸᱼᱪᱷᱟ ᱪᱷᱟ, ᱱᱤᱛᱚᱜ ᱜᱚᱝᱠᱮ ᱩᱝᱠᱤᱱ ᱡᱩᱫᱤ ᱵᱟᱹ ᱠᱤᱱ ᱞᱟᱹᱲᱦᱟᱹᱭ ᱠᱟᱜ ᱠᱮᱭᱟ ᱟᱵᱚ ᱱᱚᱣᱟ ᱠᱤᱱ ᱵᱟᱵᱚᱱ ᱧᱟᱢ ᱠᱮᱭᱟ ᱥᱮ ᱟᱵᱚ ᱦᱚᱸ ᱚᱝᱠᱟ ᱠᱷᱩᱞᱟᱹᱢ ᱠᱷᱚᱞᱟ ᱟᱵᱚ ᱵᱟᱵᱚᱱ ᱞᱟᱹᱭ ᱫᱟᱲᱮ ᱠᱮ ᱡᱤᱱᱤ ᱥᱟᱱᱛᱟᱲ ᱡᱟᱹᱛᱤ ᱠᱟᱹᱱᱟᱹᱧ ᱢᱮᱱᱛᱮ᱾
ᱮᱜᱮᱫᱚᱢ᱾ ᱩᱱᱠᱤᱱᱟᱜ ᱱᱚᱣᱟ ᱡᱟᱦᱟᱸ ᱟᱵᱚ ᱞᱟᱹᱜᱤᱫ ᱛᱮ ᱡᱟᱦᱟᱸ ᱢᱟᱭᱟᱢ ᱠᱤᱱ ᱞᱤᱸᱜᱤᱭ ᱠᱟᱫ ᱫᱚ᱾
ᱦᱚᱭ - ᱦᱚᱭ - ᱦᱚᱭ
ᱱᱚᱣᱟ ᱠᱤᱱᱛᱩ ᱟᱵᱚ ᱵᱚᱡᱟᱭ ᱫᱚᱦᱚ ᱞᱟᱜᱟᱣ ᱵᱚᱱᱟ᱾
ᱞᱟᱜᱟᱣ ᱟᱵᱚᱱᱟ᱾
ᱚᱱᱟ ᱠᱟᱛᱷᱟ ᱜᱮ ᱟᱹᱞᱤᱧ ᱦᱚᱞᱤᱧ ᱠᱩᱞᱤ ᱡᱚᱝ ᱠᱟᱱᱟ, ᱪᱮᱫᱟᱜ ᱟᱹᱞᱤᱧ ᱦᱟᱸᱜ ᱨᱮ ᱫᱮᱥ ᱫᱤᱥᱚᱢ ᱥᱟᱶ ᱜᱟᱛᱮ ᱠᱚᱨᱮ ᱥᱟᱶ ᱞᱤᱧ ᱨᱚᱯᱚᱲ ᱠᱟᱱᱟ᱾ ᱛᱚ ᱚᱱᱟ ᱠᱟᱛᱷᱟ ᱠᱚᱞᱤᱧ ᱠᱩᱞᱤᱼᱤᱡ ᱠᱚᱜᱮᱭᱟ᱾ ᱡᱮ ᱟᱯᱮ ᱪᱮᱫ ᱞᱮᱠᱟ ᱚᱱᱛᱮᱯᱮ ᱢᱟᱱᱟᱣ ᱵᱟᱛᱟᱣ ᱜᱮᱭᱟ ᱛᱚ ᱦᱮᱸ ᱠᱤᱪᱷᱩ - ᱠᱤᱪᱷᱩ ᱡᱟᱭᱜᱟ ᱫᱚᱠᱚ ᱞᱟᱹᱭᱫᱟ᱾ ᱢᱟᱱᱟᱣ ᱵᱟᱛᱟᱣ ᱦᱩᱭᱩᱜ ᱜᱮᱭᱟ ᱵᱟᱝ ᱫᱚ ᱵᱟᱝ ᱵᱷᱟᱞᱮ ᱜᱮ
ᱦᱩᱸ᱾
ᱛᱟᱞᱦᱮ ᱚᱸᱲᱦᱟᱜᱴᱣ ᱟᱛᱮ ᱟᱵᱮᱱ ᱴᱷᱮᱱ ᱠᱷᱚᱱ ᱟᱵᱮᱱᱟᱜ ᱢᱚᱪᱟ ᱠᱷᱚᱱ ᱥᱟᱸᱫᱮᱥ ᱥᱟᱸᱡᱚᱢ ᱥᱟᱱᱟ ᱠᱟᱱᱟ ᱡᱮ ᱟᱵᱚ ᱛᱟᱞᱦᱮ ᱚᱱᱛᱮ ᱪᱮᱫ ᱞᱮᱠᱟ ᱵᱚᱱ ᱢᱟᱱᱟᱣ ᱵᱟᱛᱟᱣ ᱜᱮ ᱮᱸᱻ. ᱨᱠᱤ
ᱢᱟᱱᱟᱣ ᱵᱟᱛᱟᱣ ᱫᱚᱢ ᱟᱫ ᱚᱱᱟ ᱯᱨᱳᱜᱨᱟᱢ ᱠᱚᱫᱚ ᱚᱝᱠᱟᱱ ᱮᱠᱴᱟ ᱫᱚ ᱵᱟᱝ ᱦᱩᱭᱩᱜ-ᱟ᱾ ᱢᱮᱱᱠᱷᱟᱱ ᱱᱮᱭᱟ ᱩᱱᱠᱤᱱ ᱧᱩᱛᱩᱢ ᱛᱮ ᱛᱷᱩᱢ ᱥᱮ ᱤᱭᱟᱹ ᱪᱮᱫ ᱞᱮᱭᱟ ᱩᱭᱦᱟᱹᱨ ᱢᱟᱱᱮ ᱩᱱᱠᱤᱱᱟᱼᱜ ᱧᱩᱛᱩᱢ ᱜᱟᱛᱮᱫ
ᱦᱩᱸ- ᱦᱩᱸ- ᱦᱩᱸ
ᱥᱟᱶᱛᱮ ᱦᱩᱸ ᱞᱟᱹᱭᱵᱮᱱ
ᱟᱹᱞᱤᱧᱟᱜ ᱩᱭᱦᱟᱹᱨ ᱛᱮ ᱥᱮ ᱱᱚᱝᱠᱟ ᱜᱮᱞᱤᱧ ᱢᱮᱱ ᱦᱚᱪᱚᱭᱟ᱾ ᱡᱮ ᱟᱹᱞᱤᱧ ᱫᱚ ᱱᱟᱜ ᱡᱮ ᱚᱱᱟ ᱫᱤᱱ ᱢᱟᱱᱟᱣ ᱞᱟᱹᱜᱤᱫ ᱫᱚᱢᱮ ᱮᱠᱴᱟ ᱯᱳᱜᱽᱨᱟᱢ ᱫᱚ ᱫᱚᱨᱠᱟᱨ ᱫᱚ ᱵᱟᱹᱱᱩᱜ-ᱟ᱾ ᱟᱹᱞᱤᱧ ᱡᱚᱛᱚ ᱴᱩᱠᱩ ᱞᱤᱧ ᱢᱚᱱᱮᱭᱟ ᱡᱮ ᱦᱚᱭᱛᱚ ᱚᱱᱟ ᱡᱚᱠᱷᱚᱱ ᱫᱤᱱ ᱱᱚᱝᱠᱟᱱ ᱢᱤᱫᱴᱟᱹ ᱥᱟᱹᱜᱩᱱ ᱢᱟᱦᱟ ᱨᱮᱵᱚᱱ ᱥᱮᱴᱮᱨᱚᱜ ᱠᱟᱱᱟ᱾ ᱥᱮ ᱼᱟ ᱥᱤᱫᱩ ᱠᱟᱹᱱᱩ, ᱪᱟᱸᱫᱽ ᱵᱷᱳᱭᱨᱳᱯ, ᱯᱷᱩᱞᱟᱹ ᱡᱷᱟᱱᱚ ᱩᱝᱠᱩᱣᱼᱟᱜ ᱩᱱ ᱢᱟᱱᱮ ᱩᱱ ᱩᱭᱦᱟᱹᱨ ᱢᱟᱦᱟ ᱨᱮ ᱥᱮ ᱧᱩᱢ ᱦᱟᱞᱟᱝ ᱢᱟᱦᱟ ᱨᱮ, ᱛᱚ ᱫᱚᱢᱮ ᱯᱳᱜᱽᱨᱟᱢ ᱵᱟᱝ ᱫᱚᱦᱚ ᱠᱟᱛᱮᱫ ᱦᱩᱰᱤᱧ - ᱦᱩᱰᱤᱧ ᱢᱟᱹᱭ ᱵᱟᱹᱵᱩ ᱛᱟᱠᱚᱣᱟᱜ ᱚᱱᱚᱬᱦᱮᱸ ᱦᱮᱸ ᱮᱭ ᱦᱩᱰᱤᱧ ᱢᱟᱪᱷᱟ ᱡᱩᱫᱤ ᱯᱷᱩᱞᱵᱚ ᱯᱷᱩᱴᱵᱚᱞ ᱠᱷᱮᱞᱳᱰ ᱦᱮᱯᱨᱟᱣ
ᱦᱚᱭ ᱦᱚᱭ
ᱟᱨ ᱡᱮ ᱩᱱᱠᱩ ᱡᱟᱦᱟᱸᱭ ᱟᱵᱚᱨᱮᱱ, ᱟᱵᱚ ᱠᱷᱟᱹᱛᱤᱨ ᱢᱟᱭᱟᱢ ᱠᱚ ᱞᱤᱸᱜᱤ ᱠᱟᱫ ᱱᱩᱠᱩ ᱡᱟᱦᱟᱸᱭ ᱛᱤᱱ ᱵᱚᱱ ᱧᱩᱢ ᱦᱟᱞᱟᱝ ᱠᱚ ᱩᱱᱠᱩ ᱵᱟᱨᱮᱛᱮ ᱡᱟᱦᱟᱸᱭ ᱚᱱᱠᱟ ᱜᱟᱹᱠᱷᱩᱲᱟᱱ ᱠᱚ ᱥᱮ ᱢᱟᱪᱮᱫ, ᱢᱟᱪᱮᱛᱟᱱᱤ, ᱠᱚ ᱡᱩᱫᱤ ᱛᱟᱦᱮᱱᱟ ᱠᱚ ᱥᱟᱵᱟᱹᱥᱤ-ᱼ ᱩᱱᱠᱩ ᱡᱩᱫᱤ ᱵᱟᱝᱠᱚ ᱥᱚᱦᱚᱨ ᱥᱮᱴᱮᱨᱮᱫ ᱜᱚ ᱡᱟᱦᱟ ᱞᱮᱠᱟᱛᱮ ᱡᱩᱫᱤ ᱱᱮᱣᱛᱟ ᱠᱟᱛᱮᱫ ᱵᱚᱱ ᱟᱹᱜᱩ ᱠᱚᱣᱟ ᱢᱟᱱᱮ ᱪᱤᱴᱷᱤ ᱥᱟᱠᱟᱢ ᱛᱮ ᱦᱚᱸ ᱟᱨ ᱦᱩᱰᱤᱧ ᱦᱩᱰᱤᱧ ᱢᱟᱹᱭ ᱵᱟ ᱢᱟᱹᱭ ᱵᱟᱹᱵᱩ ᱛᱟᱠᱚ ᱛᱟᱞᱟᱨᱮ, ᱚᱱᱟ ᱠᱚ ᱠᱟᱛᱷᱟ ᱵᱚᱱ ᱩᱪᱷᱟᱹᱱ ᱪᱚ ᱠᱚᱣᱟ ᱥᱮ, ᱟᱵᱚᱨᱮᱱ ᱢᱤᱫ ᱵᱟᱨ ᱡᱟᱦᱟᱸᱭ ᱦᱚᱭᱛᱳ ᱯᱟᱲᱦᱟᱣ ᱠᱟᱛᱮ ᱢᱮᱱᱟᱜ ᱵᱚᱱᱟ, ᱥᱮᱪᱮᱫ ᱠᱟᱛᱮ ᱢᱮᱱᱟᱜ ᱵᱚᱱᱟ᱾ ᱪᱤᱠᱤ ᱵᱟᱨᱮ ᱛᱮ ᱥᱮ ᱤᱛᱤᱦᱟᱥ ᱵᱟᱨᱮ ᱛᱮ ᱛᱚ ᱦᱩᱰᱤᱧ - ᱦᱩᱰᱤᱧ ᱢᱟᱹᱭ ᱵᱟᱵᱩ ᱛ ᱛᱚ ᱱᱚᱣᱟ ᱠᱚ ᱠᱟᱛᱷᱟ ᱯᱟᱥᱱᱟᱣ ᱫᱚ ᱟᱹᱰᱤ ᱡᱚᱨᱩᱨᱤ ᱠᱟᱱᱟ᱾ ᱤᱱᱟᱹ ᱴᱩᱠᱩ ᱯᱳᱜᱨᱟᱢ ᱡᱩᱫᱤ ᱵᱚᱱ ᱫᱚᱦᱚ ᱫᱟᱲᱮᱭᱟᱜᱼᱟ, ᱛᱳᱣ ᱨᱮᱦᱚᱸ ᱟᱹᱰᱤ ᱦᱮᱸ ᱱᱟᱯᱟᱭᱚᱜᱼᱟ ᱢᱚᱱᱮ ᱞᱤᱟᱹᱧ ᱢᱚᱱᱮᱭᱟᱞᱤᱧ ᱦᱚᱭᱛᱳ ᱛᱟᱦᱞᱮ ᱠᱷᱟᱱ, ᱦᱩᱰᱤᱧ - ᱦᱩᱰᱤᱧ ᱛᱟᱠᱚ ᱵᱩᱡᱷᱟᱹᱣ ᱧᱟᱢ ᱟᱠᱚ ᱱᱚᱣᱟ ᱫᱚ ᱪᱮᱫ ᱠᱟᱱᱟ ᱢᱮᱱ ᱛᱮ᱾
ᱮᱠᱫᱚᱢ - ᱮᱠᱫᱚᱢ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱫᱟ᱾ ᱱᱚᱣᱟ ᱫᱚ ᱟᱹᱞᱤᱧ ᱦᱚᱸ ᱯᱩᱨᱟᱹ ᱥᱚᱦᱚᱢᱚᱛ ᱱᱤᱭᱟᱹ ᱫᱚ ᱟᱹᱞᱤᱧ ᱦᱚᱸ ᱚᱱᱠᱟ ᱜᱮᱞᱤᱧ ᱢᱚᱱᱮᱭᱟ᱾
ᱦᱮᱸ ᱟᱫᱚ ᱜᱚᱝᱠᱮ ᱚᱱᱟᱜᱮ ᱠᱤᱪᱷᱩ - ᱠᱤᱪᱷᱩ ᱡᱟᱭᱜᱟ ᱨᱮ ᱫᱚ ᱱᱚᱛᱮ ᱦᱚᱸ ᱠᱤᱪᱷᱩ ᱠᱤᱪᱷᱩ ᱡᱟᱭᱜᱟ ᱨᱮ ᱫᱚ ᱞᱟᱦᱟ ᱨᱮᱛᱚ ᱦᱩᱞ ᱢᱟᱦᱟ ᱛᱮ ᱦᱩᱞ ᱢᱟᱦᱟ ᱵᱟᱨᱮ ᱛᱮ ᱥᱮ ᱦᱩᱞ ᱢᱟᱦᱟ ᱢᱟᱦᱟ ᱦᱤᱞᱳᱜ ᱜᱮ ᱱᱚᱝᱠᱟᱱ - ᱱᱚᱝᱠᱟᱱ ᱵᱟᱹᱲᱤᱡ ᱵᱟᱹᱲᱤᱡᱟᱜ ᱢᱟᱱᱮ ᱯᱳᱜᱨᱟᱢ ᱠᱚ ᱫᱚᱦᱚᱭ ᱛᱟᱦᱮᱸᱫ ᱢᱟᱱᱮ ᱪᱮᱫ ᱵᱮᱱ ᱞᱟᱹᱭᱟ ᱥᱟᱶᱛᱟ ᱨᱮ ᱫᱚ ᱵᱟᱹᱲᱤᱡ ᱚᱨᱥᱚᱝ ᱦᱤᱡᱩᱜ ᱠᱟᱱ ᱜᱮᱭᱟ᱾ ᱚᱱᱟ ᱥᱟᱶᱛᱮ ᱦᱩᱰᱤᱧ - ᱦᱩᱰᱤᱧ ᱢᱟᱹᱭ ᱵᱟᱹᱵᱩ ᱛᱟᱠᱚ ᱦᱚᱸ ᱛᱚ ᱧᱮᱞ ᱫᱟᱵᱮᱱ ᱥᱳᱥᱟᱞ ᱢᱤᱰᱤᱭᱟ ᱨᱮ ᱡᱟᱸᱦᱟ ᱞᱮᱠᱟ ᱵᱟᱹᱲᱤᱡ ᱵᱟᱹᱲᱤᱡ
ᱱᱤᱛᱚᱜ ᱵᱚᱱ ᱧᱮᱞ ᱧᱟᱢ ᱫᱟ ᱟᱨ ᱠᱤ ᱦᱮᱸᱥᱮ ᱛᱟᱦᱞᱮ ᱟᱯᱮ ᱥᱮᱫ ᱠᱤ ᱚᱱᱠᱟ ᱦᱩᱞ ᱢᱟᱦᱟᱨᱮ ᱡᱟᱦᱟᱱᱟᱜ ᱚᱱᱠᱟ᱾ ᱚᱦᱩᱺ ᱚᱨᱜᱮᱥᱴᱟᱨ ᱦᱩᱭᱩᱜ ᱜᱮᱭᱟ?
ᱵᱟᱝᱜᱮ ᱚᱱᱠᱟ ᱚᱨᱜᱮᱥᱴᱟᱨ ᱠᱚ ᱫᱚ ᱵᱟᱝ ᱦᱩᱭᱩᱜᱼᱟ ᱢᱟᱱᱮ ᱚᱱᱟ ᱤᱭᱟᱹ ᱠᱚ ᱦᱩᱭᱩᱜᱼᱟ ᱡᱟᱸᱦᱟ ᱰᱟᱨᱢᱟ ᱢᱟᱱᱮ ᱚᱱᱟ ᱦᱚᱸ ᱢᱟᱱᱮ ᱦᱩᱞ ᱢᱟᱦᱟ ᱩᱯᱚᱞᱚᱠᱠᱷᱮ ᱢᱟᱱᱟ ᱥᱤᱫᱩ ᱠᱟᱹᱱᱦᱩᱣᱟᱜ ᱢᱟᱱᱮ ᱤᱭᱟᱹ ᱛᱮᱜᱮ ᱢᱟᱱᱮ ᱩᱱᱠᱤᱱᱟᱜ ᱵᱟᱨᱮ ᱛᱮ ᱜᱮ ᱚᱱᱮ ᱚᱱᱟ ᱠᱚ ᱦᱩᱭᱩᱜᱼᱟ ᱟᱨ ᱚᱝᱠᱟ ᱧᱤᱫᱟᱹ ᱯᱨᱳᱜᱨᱟᱢ ᱫᱚ ᱵᱟᱝ ᱦᱩᱭᱩᱜᱼᱟ ᱥᱤᱧ ᱢᱟᱨᱥᱟᱞ ᱯᱨᱳᱜᱨᱟᱢ ᱜᱮ ᱩ ᱟᱭᱩᱵ ᱵᱮ
ᱟᱨ ᱡᱩᱫᱤ ᱦᱩᱭᱩᱜ ᱨᱮᱦᱚᱸ ᱜᱚᱢᱠᱮ ᱧᱮᱞ ᱯᱮ ᱟᱯᱮ ᱡᱷᱚᱛᱚ ᱠᱚ ᱚᱱᱛᱮ ᱚᱱᱛᱮ ᱟᱞᱮ ᱡᱮᱢᱚᱱ ᱞᱮ ᱱᱚᱛᱮ ᱞᱮ ᱢᱟᱱᱟ ᱵᱟᱨᱚᱱᱮᱜ ᱠᱚᱣᱟ ᱡᱮ ᱚᱱᱟ ᱫᱤᱱ ᱨᱮ ᱫᱚ ᱵᱟᱫ ᱠᱟᱛᱮ ᱮᱴᱟᱜ ᱫᱤᱱ ᱨᱮ ᱠᱚᱨᱟᱣ ᱯᱮ ᱚᱨᱜᱮᱥᱴᱟᱨ ᱠᱚ ᱫᱚ ᱥᱮ ᱮᱢᱚᱱ ᱥᱮᱨᱤ ᱢᱟᱱᱮ ᱮᱱᱮᱡ ᱥᱮᱨᱮᱧ ᱠᱚᱦᱚᱸ ᱚᱱᱟ ᱠᱚᱫᱚ ᱨᱟᱹᱥᱠᱟᱹ ᱨᱮᱱᱟᱜ ᱫᱤᱱ ᱫᱚ ᱵᱟᱝ ᱠᱟᱱ ᱛᱟᱵᱚᱱᱟ ᱩᱱ ᱦᱤᱞᱳᱜ ᱫᱚ
ᱵᱟᱝ ᱜᱮ
ᱟᱞᱮ ᱥᱮᱫ ᱦᱚ ᱚᱝᱠᱟ ᱜᱮ ᱚᱱᱟ ᱦᱩᱰᱤᱧ ᱦᱩᱰᱤᱧ ᱢᱟᱹᱭ ᱵᱟᱹᱵᱩ ᱛᱟ ᱠᱚ ᱚᱱᱚᱬᱦᱮᱸ ᱛᱟᱦᱮᱱ ᱜᱮᱭᱟ ᱯᱷᱩᱴᱵᱚᱞ ᱠᱷᱮᱞᱳᱰ ᱦᱮᱯᱨᱟᱣ ᱛᱟᱦᱮᱱ ᱜᱮᱭᱟ ᱦᱮᱸ ᱟᱨ ᱧᱤᱫᱟᱹ ᱦᱚᱸ ᱛᱟᱦᱮᱱ ᱜᱮᱭᱟ ᱜᱟᱭᱟᱱ ᱡᱟᱸᱦᱟ ᱫᱚ ᱥᱩᱫᱷᱩ ᱦᱩᱞ ᱞᱟᱹᱭᱛᱮ ᱡᱩᱫᱤ ᱚᱱᱠᱟᱱᱟ ᱵᱳᱭ ᱡᱩᱫᱤ ᱛᱟᱦᱮᱱᱟ ᱛᱟᱦᱚᱞᱮ ᱠᱷᱟᱱ ᱮᱞᱟᱜᱼᱟ ᱟᱨ ᱵᱟᱠᱷᱟᱱ ᱫᱚ ᱵᱟᱝ ᱮᱞᱟᱜᱼᱟ
ᱴᱷᱤᱠ ᱴᱷᱤᱠ ᱚᱱᱟ ᱥᱚᱢᱯᱚᱨᱠᱚ ᱦᱩᱞ ᱥᱚᱢᱯᱚᱨᱠᱚ ᱜᱮ ᱚᱱᱟ ᱫᱚ ᱠᱚᱨᱟᱣ ᱜᱟᱱᱚᱜᱼᱟ ᱵᱟ ᱠᱷᱟᱱ ᱫᱚ ᱚᱸᱰᱮ ᱡᱮ ᱢᱚᱡᱽ ᱢᱚᱥᱛᱤ ᱨᱚᱢᱚᱡᱽ ᱥᱮ ᱚᱱᱠᱟᱱᱟᱜ ᱢᱤᱫ ᱴᱤᱡ ᱚᱱᱟ ᱴᱨᱟᱰᱤᱥᱚᱱᱟᱞ ᱚᱱᱠᱟᱱᱟᱜ ᱫᱚ ᱩᱱᱟᱹᱜ ᱮᱠᱴᱟ ᱫᱚ ᱤᱭᱟᱹ ᱫᱚ ᱵᱟᱹᱞᱤᱧ ᱢᱚᱱᱮᱭᱼᱟ ᱡᱮ ᱢᱚᱰᱟᱨᱱ ᱟᱹᱜᱩ ᱠᱚᱫᱚ ᱚᱸᱰᱮ ᱫᱚ
ᱚᱠᱛᱚ ᱦᱚᱸ ᱟᱫᱚ ᱯᱚᱞᱚᱢ ᱪᱟᱵᱟᱜ ᱠᱟᱱ ᱛᱟᱞᱟᱝ-ᱟ ᱵᱮᱥᱤ ᱜᱷᱟᱹᱲᱤᱡ ᱫᱚ ᱟᱫᱚ ᱵᱟᱹᱱᱩᱜ ᱛᱟᱞᱟᱝ-ᱟ ᱛᱟᱭᱚᱢ ᱫᱟᱞᱟᱝ ᱨᱚᱯᱚᱲᱟᱞᱟᱝ
ᱦᱚᱭ ᱦᱚᱭ
ᱦᱮᱸ ᱛᱚ ᱢᱩᱪᱟᱹᱫ ᱛᱮ ᱟᱨᱚ ᱥᱟᱹᱜᱩᱱ ᱡᱚᱦᱟᱨ ᱥᱮᱛᱟᱜ ᱡᱚᱦᱟᱨ
ᱦᱚᱭ ᱥᱟᱹᱜᱩᱱ ᱡᱚᱦᱟᱨ, ᱡᱚᱦᱟᱨ ᱡᱚᱦᱟᱨ ᱦᱮᱸ ᱴᱷᱤᱠ ᱜᱮᱭᱟ
ᱴᱷᱤᱠ ᱟᱪᱷᱮ